ᱦᱮᱞᱳ᱾
ᱦᱮᱸ ᱜᱚᱢᱠᱮ ᱟᱸᱡᱚᱢᱚᱜ ᱠᱟᱱᱟ᱾
ᱦᱮᱸ ᱜᱚᱝᱠᱮ ᱟᱸᱡᱚᱢᱚᱜ ᱠᱟᱱᱟ᱾
ᱪᱮᱫ ᱮᱢ ᱪᱤᱠᱟᱹᱭ ᱮᱫ ᱛᱟᱦᱮ ᱜᱚᱢᱠᱮ?
ᱪᱮᱫ ᱦᱚᱸ ᱵᱟᱝ ᱱᱚᱜᱚᱭ ᱫᱩᱲᱩᱵ ᱵᱟᱲᱟ ᱦᱩᱭ ᱟᱠᱟᱱᱟ᱾
ᱫᱟᱠᱟ ᱠᱚᱫᱚ ᱡᱚᱢ ᱵᱟᱲᱟ ᱦᱩᱭᱱᱟ ᱱᱟ ᱥᱮ ᱟᱹᱣᱨᱤᱭᱟᱜ-ᱟ?
ᱦᱮᱸ ᱡᱚᱢ ᱵᱟᱲᱟ ᱦᱩᱭ ᱟᱠᱟᱱᱟ ᱡᱚᱢ ᱵᱟᱲᱟ ᱠᱟᱛᱮᱜ ᱜᱮ ᱫᱩᱲᱩᱵ ᱦᱩᱭ ᱟᱠᱟᱱᱟ ᱾ ᱟᱵᱤᱱ ᱵᱤᱱ ᱡᱚᱢ ᱠᱮᱫᱟ ᱥᱮ ᱟᱹᱣᱨᱤ?
ᱟᱹᱞᱤᱧ ᱟᱹᱣᱨᱤᱞᱤᱧ ᱡᱚᱢᱟ, ᱦᱤᱛᱚᱜ ᱪᱷᱟᱫ ᱥᱮᱫ ᱨᱮ ᱫᱩᱲᱩᱵ ᱠᱟᱱᱟᱞᱤᱧ ᱾
ᱟᱪᱪᱷᱟ ᱟᱪᱪᱷᱟ᱾ ᱛᱟᱦᱚᱞᱮ ᱟᱯᱮ ᱥᱮᱫ ᱫᱟᱜ ᱡᱟᱹᱲᱤ
ᱫᱟᱜ ᱫᱟᱜ ᱡᱟᱹᱲᱤ ᱫᱚ ᱱᱚᱛᱮ ᱫᱚ ᱟᱹᱣᱨᱤᱭ-ᱟ ᱜᱚᱝᱠᱮ ᱱᱚᱛᱮ ᱫᱚ ᱥᱤᱛᱩᱝ ᱦᱟᱛᱟᱲ ᱠᱟᱜ-ᱟ᱾
ᱚ ᱛᱟᱦᱚᱞᱮ ᱨᱚᱦᱚᱭ ᱠᱚᱫᱚ ᱨᱚᱦᱚᱭ ᱫᱟᱯᱮ ᱥᱮ ᱟᱹᱣᱨᱤ?
ᱨᱚᱦᱚᱭ ᱠᱚᱫᱚ ᱟᱹᱣᱨᱤ ᱞᱮ ᱮᱦᱚᱵᱚᱜ-ᱟ ᱱᱤᱛᱚᱜ ᱫᱚ ᱠᱟᱹᱴᱤᱡ ᱚᱱᱟ ᱯᱟᱴ ᱡᱚᱱᱰᱨᱟ ᱠᱚ ᱜᱮᱫ ᱨᱟᱠᱟᱵ ᱠᱚ ᱦᱩᱭᱩᱜ ᱠᱟᱱᱟ ᱛᱚ ᱚᱱᱟᱛᱮ ᱠᱟᱹᱴᱤᱡ ᱫᱷᱮᱨᱤᱧ ᱧᱚᱜ ᱛᱮᱞᱮ ᱨᱚᱦᱚᱭ ᱚᱱᱟ ᱯᱟᱴ ᱠᱚ ᱨᱟᱠᱟᱵ ᱵᱟᱲᱟ ᱠᱟᱛᱮᱫ ᱜᱮ᱾ ᱟᱨ ᱜᱚᱝᱠᱮ ᱟᱯᱮ ᱥᱮᱫ ᱫᱚᱠᱚ ᱦᱩᱲᱩ ᱨᱚᱦᱚᱭ ᱠᱚ ᱮᱦᱚᱵ ᱱᱟ?
ᱦᱮᱸ ᱟᱞᱮ ᱥᱮᱫ ᱫᱚ ᱦᱩᱲᱩ ᱨᱚᱦᱚᱭ ᱫᱚ ᱨᱚᱦᱚᱭ ᱫᱚ ᱮᱦᱚᱵ ᱠᱟᱱ ᱜᱮᱭᱟ᱾ ᱟᱞᱮ ᱥᱮᱫ ᱫᱚ ᱫᱟᱜ ᱵᱟᱲᱟᱭᱮᱫ ᱜᱮᱭᱟᱭ ᱛᱚ ᱚᱱᱟᱛᱮ ᱪᱟᱸᱬᱮ ᱧᱚᱜ ᱜᱮᱠᱚ ᱨᱚᱦᱚᱭ ᱜᱚᱫᱟ᱾
ᱟᱯᱮ ᱥᱮᱫ ᱫᱚ ᱛᱟᱦᱚᱞᱮ ᱜᱚᱢᱠᱮ ᱢᱚᱴᱚᱨ ᱠᱚ ᱢᱮᱱᱟᱜ ᱟᱠᱟᱫᱟ ᱥᱮ ᱵᱟᱹᱱᱩᱜ ᱟᱠᱟᱫᱟ ᱢᱚᱴᱚᱨ ᱠᱚᱫᱚ?
ᱢᱳᱴᱚᱨ ᱵᱚᱞᱛᱮ ᱥᱮᱞᱳ?
ᱥᱮᱞᱳ ᱥᱮᱞᱳ ᱥᱮᱞᱳ᱾
ᱚ ᱟᱪᱪᱷᱟ ᱟᱪᱪᱷᱟ ᱚᱱᱟ ᱠᱚᱫᱚ ᱟᱞᱮ ᱥᱮᱫ ᱫᱚ ᱵᱟᱹᱱᱩᱜ ᱟᱠᱟᱫᱟ᱾ ᱟᱫᱚ ᱥᱮᱨᱢᱟ ᱫᱟᱜ ᱟᱵᱠᱷᱟᱱ ᱫᱚ ᱜᱟᱰᱟ ᱫᱟᱜ ᱚᱱᱟ ᱠᱚᱛᱮ ᱜᱮᱞᱮ ᱪᱟᱥ ᱜᱮᱭᱟ᱾
ᱥᱮᱨᱢᱟ ᱫᱟᱜ ᱜᱟᱰᱟ ᱫᱟᱜ ᱛᱮᱜᱮᱯᱮ ᱪᱟᱥ ᱵᱟᱲᱟᱭ ᱜᱮᱭᱟ ᱛᱟᱦᱚᱞᱮ ᱾
ᱦᱳᱭ ᱦᱳᱭ ᱾ᱟᱯᱮ ᱫᱚ?
ᱟᱞᱮ ᱫᱚ ᱥᱮᱨᱢᱟ ᱫᱟᱜ ᱛᱮᱦᱚᱸ ᱟᱨ ᱡᱟᱦᱟᱸ ᱥᱮᱞᱳ ᱢᱮᱱᱟᱜ ᱟᱠᱟᱫᱟ ᱚᱱᱟ ᱥᱮᱞᱳ ᱫᱟᱜ ᱛᱮᱜᱮ ᱵᱮᱥᱤ ᱵᱮᱥᱤ ᱫᱚ ᱪᱟᱥ ᱵᱟᱲᱟᱭ ᱦᱩᱭᱩᱜ ᱜᱮᱭᱟ᱾ ᱡᱟᱦᱟᱸ ᱯᱟᱴ ᱠᱩ ᱟᱹᱞᱩ ᱠᱚ ᱚᱱᱟ ᱢᱚᱴᱚᱨ ᱨᱮᱱᱟᱜ ᱫᱟᱜ ᱛᱮᱜᱮ ᱡᱟᱦᱟᱸ ᱥᱮᱞᱳ ᱵᱚᱱ ᱢᱮᱛᱟᱜ ᱠᱟᱱ᱾
ᱟᱪᱪᱷᱟ ᱟᱪᱪᱷᱟ ᱛᱟᱦᱚᱞᱮ ᱟᱯᱮ ᱥᱮᱫ ᱫᱚ ᱵᱷᱟᱞᱤ ᱜᱮ ᱪᱟᱥᱵᱟᱥ ᱠᱚᱫᱚ ᱦᱩᱭᱩᱜ ᱜᱮᱭᱟ ᱵᱟᱝ?
ᱦᱳᱭ ᱦᱳᱭ ᱦᱳᱭ ᱜᱚᱝᱠᱮ ᱵᱷᱷᱟᱞᱤ ᱜᱮ ᱪᱟᱥ ᱵᱟᱥ ᱦᱩᱭᱩᱜ ᱜᱮᱭᱟ᱾ ᱪᱟᱥ ᱫᱚ ᱢᱤᱫᱴᱮᱡ ᱨᱟᱠᱟᱵᱚᱜᱼᱟ ᱟᱨ ᱢᱤᱫᱴᱮᱡ ᱪᱟᱥ ᱦᱩᱭᱩᱜ ᱜᱮᱭᱟ᱾
ᱚ, ᱢᱟᱱᱮ ᱯᱚᱨᱠᱮ ᱯᱚᱨ ᱵᱟᱝ, ᱪᱮᱫ ᱠᱚᱯᱮ ᱪᱟᱥ ᱜᱮᱭᱟ ᱛᱟᱦᱚᱞᱮ?
ᱪᱟᱥ ᱫᱚ ᱦᱩᱭᱩᱜ ᱜᱮᱭᱟ ᱟᱹᱞᱩ ᱛᱟᱯᱚᱨᱮ ᱚᱱᱟ ᱞᱟᱹᱭ ‌ᱯᱮ ᱡᱚᱱᱰᱨᱟ ᱛᱟᱯᱚᱨᱮ ᱮᱸ ᱜᱩᱦᱩᱢ ᱫᱚ ᱩᱱᱟᱹᱜ ᱵᱟᱝ ᱦᱩᱭᱩᱜ ᱜᱮᱭᱟ, ᱛᱟᱯᱚᱨᱮ ᱦᱩᱲᱩ, ᱛᱟᱯᱚᱨᱮ ᱟᱹᱞᱩ ᱠᱚ ᱟᱹᱞᱩ, ᱯᱚᱴᱚᱞ᱾
ᱟᱪᱪᱷᱟ ᱟᱪᱪᱷᱟ᱾ ᱛᱟᱦᱚᱞᱮ ᱵᱷᱟᱞᱤ ᱜᱮ ᱪᱟᱥ ᱦᱩᱭᱩᱜ ᱜᱮᱭᱟ ᱵᱟᱝ?
ᱦᱳᱭ ᱦᱳᱭ᱾
ᱚᱱᱟ ᱪᱟᱥ ᱠᱟᱛᱮᱜ, ᱪᱟᱥ ᱠᱟᱛᱮ ᱯᱮ ᱟᱠᱷᱨᱤᱧᱟ ᱛᱟᱭᱛᱚ?
ᱦᱳᱭ ᱦᱳᱭ ᱦᱳᱭ, ᱪᱟᱥ ᱠᱟᱛᱮ ᱟᱹᱠᱷᱨᱤᱧ ᱵᱟᱲᱟ ᱦᱩᱭᱩᱜ ᱜᱮᱭᱟ᱾ ᱛᱟᱦᱚᱞᱮ ᱜᱩᱰᱩ ᱠᱚᱠᱚ ᱜᱚᱝᱠᱮ ᱟᱯᱮ ᱥᱮᱫ ᱫᱚ ᱚᱱᱟ, ᱪᱮᱫ ᱠᱚ ᱢᱮᱛᱟᱜ, ᱪᱮᱜ ᱴᱮᱠᱴᱟᱨ ᱛᱮ ᱯᱮ ᱜᱮ ᱯᱮ ᱥᱩᱣᱳᱜᱽ ᱜᱮᱭᱟ ᱥᱮ, ᱜᱟᱹᱭ ᱠᱚ ᱜᱟᱰᱟ ᱱᱟᱦᱮᱞ ᱛᱮ?
ᱵᱟᱝ ᱵᱟᱝ ᱟᱞᱮ ᱫᱚ ᱴᱮᱠᱴᱟᱨ ᱛᱮᱫᱚ ᱵᱟᱞᱮ ᱥᱤ ᱜᱮᱭᱟ ᱟᱞᱮ ᱫᱚ ᱰᱟᱝᱨᱤ ᱱᱟᱦᱮᱞ ᱛᱮᱜᱮᱞᱮ ᱥᱤ ᱜᱮᱭᱟ ᱟᱞᱮ ᱫᱚ᱾ ᱰᱟᱝᱨᱤ ᱱᱟᱦᱮᱞ ᱠᱟᱰᱟ ᱱᱟᱦᱮᱞ᱾
ᱟᱥᱚᱞ ᱨᱮᱫᱚ ᱟᱞᱮ ᱴᱷᱮᱱ ᱢᱟᱱᱮ ᱴᱨᱟᱠᱴᱟᱨ ᱫᱚ ᱩᱱᱟᱹᱜ ᱵᱟᱝ ᱪᱟᱞᱟᱜ ᱜᱮᱭᱟ ᱥᱮ ᱛᱟᱨᱯᱚᱨᱮ ᱮᱸᱜ, ᱡᱟᱭᱜᱟ ᱠᱚ ᱢᱟᱱᱮ ᱫᱷᱤᱨᱤ ᱡᱟᱭᱜᱟ ᱠᱟᱱ ᱛᱟᱞᱮᱭᱟ, ᱚᱱᱟ ᱠᱷᱟᱹᱛᱤᱨ ᱛᱮ ᱵᱤᱰᱤᱨ ᱠᱟᱭᱛᱮ ᱛᱟᱯᱚᱨᱮ ᱨᱟᱥᱛᱟ ᱠᱚᱦᱚᱸ ᱵᱟᱝ ᱵᱷᱟᱜᱮ ᱛᱟᱞᱮᱭᱟ᱾ ᱠᱟᱨᱚᱱ ᱛᱮ, ᱴᱮᱠᱴᱟᱨ ᱫᱚ ᱵᱟᱝᱞᱮ ᱥᱤ ᱦᱚᱪᱚᱭ ᱜᱮᱭᱟ᱾
ᱛᱟᱦᱚᱞᱮ ᱠᱷᱟᱱ ᱜᱚ ᱜᱚᱝ ᱠᱮ ᱤᱭᱟᱹ, ᱟᱯᱮ ᱥᱮᱫ ᱫᱚ ᱚᱱᱟ ᱵᱟᱹᱫᱽ ᱠᱚᱨᱮ ᱤᱭᱟᱹ ᱚᱝᱠᱟ ᱠᱟᱴᱠᱚᱢ ᱦᱟᱹᱠᱩ ᱠᱚᱫᱚ ᱠᱚ ᱧᱟᱢ ᱵᱟᱲᱟᱜ ᱜᱮᱭᱟ ᱥᱮ ᱵᱟᱝ?
ᱦᱮᱸ ᱦᱮᱸ ᱧᱟᱢᱚᱜ ᱜᱮᱭᱟ ᱠᱚ ᱪᱮᱫᱟᱜ ᱵᱟᱝ᱾ ᱜᱟᱰᱟ ᱠᱷᱚᱱᱟᱜ ᱠᱚ ᱨᱟᱠᱟᱵ ᱦᱤᱡᱩᱜ ᱜᱮᱭᱟ ᱧᱟᱢᱚᱜ ᱜᱮᱭᱟ ᱠᱚ᱾ ᱠᱟᱴᱠᱚᱢ ᱠᱚ, ᱵᱟᱨᱩᱜᱰᱟᱝ ᱠᱚ, ᱦᱟᱹᱠᱩ ᱠᱚ,
ᱟᱨ ᱱᱤᱛᱳᱜ ᱢᱟ ᱧᱮᱞᱚᱜ ᱠᱟᱱᱟ ᱩᱱᱠᱩ ᱠᱟᱴᱠᱚᱢ ᱠᱚᱦᱚᱸ ᱵᱟᱹᱭ ᱵᱟᱹᱭᱛᱮ ᱵᱟᱠᱚ ᱧᱟᱢᱚᱜ ᱠᱟᱱᱟ ᱡᱟᱦᱟᱸ ᱠᱷᱮᱛ ᱵᱟᱫᱽ ᱠᱚᱨᱮ ᱠᱚ ᱧᱟᱢᱚᱜ ᱠᱟᱱ ᱛᱟᱦᱮᱸᱱᱟ ᱩᱝᱠᱩ ᱦᱚᱸ ᱵᱟᱹᱭ ᱵᱟᱹᱭ ᱛᱮ ᱠᱚᱢ ᱪᱟᱞᱟᱜ ᱠᱟᱱᱟ᱾
ᱦᱩᱸ ᱦᱩᱸ ᱠᱚᱢ ᱫᱚᱠᱚ ᱠᱚᱢᱚᱜ ᱠᱟᱱ ᱜᱮᱭᱟ᱾ ᱛᱟᱦᱚᱞᱮ ᱟᱯᱮ ᱥᱮᱫ ᱫᱚ ᱛᱟᱦᱚᱞᱮ ᱱᱮᱛᱟᱨ ᱫᱤᱱ ᱛᱚ ᱨᱚᱦᱚᱭ ᱫᱤᱱ ᱠᱟᱱᱟ ᱛᱟᱦᱚᱞᱮ, ᱮᱸ ᱦᱟᱹᱠᱩ ᱠᱟᱴᱠᱚᱢ ᱠᱚᱠᱚ ᱧᱟᱢᱚᱜ ᱜᱮᱭᱟ ᱥᱮ ᱵᱟᱝ?
ᱧᱟᱢᱚᱜ ᱜᱮᱭᱟ ᱠᱚ, ᱚᱱᱟ ᱦᱟᱹᱠᱩ ᱫᱚᱠᱚ ᱧᱟᱢᱚᱜ ᱠᱟᱱ ᱜᱮᱭᱟ ᱟᱨ ᱱᱤᱛᱚᱜ ᱫᱚ ᱠᱟᱴᱠᱚᱢ ᱠᱚᱫᱚ ᱤᱱᱟᱹᱜ ᱵᱟᱠᱚ ᱧᱟᱢᱚᱜ ᱠᱟᱱᱟ ᱡᱟᱦᱟᱸ ᱫᱚ ᱟᱵᱚ ᱱᱤᱛᱚᱜ ᱢᱟ ᱥᱟᱦᱟᱨ ᱠᱚ ᱞᱟᱜᱟᱣ ᱠᱟᱱᱟ ᱛᱚ ᱦᱚᱸᱜ ᱚᱱᱟ ᱦᱩᱲᱩ ᱠᱷᱮᱛ ᱠᱚᱨᱮ ᱚᱱᱟᱛᱮ ᱚᱱᱟ ᱮᱸᱻ ᱠᱟᱴᱠᱚᱢ ᱠᱚᱦᱚᱸ ᱠᱚ ᱜᱚᱡᱚᱜ ᱠᱟᱱᱟ ᱚᱱᱟ ᱵᱤᱥ ᱠᱷᱟᱹᱛᱤᱨ ᱛᱮ᱾
ᱦᱳᱭ ᱦᱳᱭ᱾ ᱦᱟᱰᱮ ᱟᱯᱮ ᱫᱚ ᱢᱟᱱᱮ ᱮᱸ ᱡᱟᱭᱜᱟ ᱫᱚ ᱥᱚᱢᱟᱱ ᱡᱟᱭᱜᱟ ᱠᱟᱱ ᱛᱟᱯᱮᱭᱟ ᱵᱟᱝ?
ᱦᱳᱭ ᱦᱳᱭ ᱟᱞᱮ ᱥᱮᱫ ᱫᱚ ᱥᱚᱢᱟᱱ ᱡᱟᱭᱜᱟ ᱜᱮ ᱥᱚᱢᱟᱱ ᱜᱮ ᱚᱱᱟ ᱩᱥᱩᱞ ᱪᱮᱯᱚ ᱫᱚ ᱵᱟᱹᱱᱩᱜ ᱟᱠᱟᱫᱟ᱾
ᱦᱩᱸ ᱦᱩᱸ ᱵᱤᱨ ᱠᱚᱫᱚ ᱵᱟᱹᱱᱩᱜ ᱛᱟᱯᱮᱭᱟ?
ᱵᱟᱝ ᱵᱟᱹᱱᱩᱜ ᱟᱠᱟᱫᱟ ᱵᱤᱨ ᱠᱚᱫᱚ᱾
ᱛᱟᱦᱚᱞᱮ ᱩᱫ ᱠᱚᱫᱚ ᱵᱤᱱ ᱧᱮᱞ ᱵᱟᱲᱟ ᱠᱟᱫᱟ ᱥᱮ ᱵᱟᱝᱵᱤᱱ ᱧᱮᱞ ᱵᱟᱲᱟ ᱠᱟᱫᱟ?
ᱩᱫ ᱠᱚᱫᱚᱞᱮ ᱧᱮᱞ ᱵᱟᱲᱟ ᱟᱠᱟᱫ ᱜᱮᱭᱟ᱾
ᱩᱫ ᱩᱫ ᱠᱚ ᱯᱩᱴᱠᱟᱹ ᱠᱚ᱾
ᱦᱳᱭ ᱦᱳᱭ ᱧᱮᱞ ᱵᱟᱲᱟ ᱦᱩᱭ ᱠᱟᱱ ᱜᱮᱭᱟ᱾
ᱛᱟᱦᱚᱞᱮ ᱚᱱᱟ ᱫᱚ ᱚᱠᱟᱱ ᱨᱮᱯᱮ ᱧᱟᱢ ᱛᱮ?
ᱚᱱᱟ ᱯᱷᱩᱴᱠᱟᱹ ᱫᱚ ᱟᱞᱮᱥᱮᱫ ᱵᱟᱝ ᱧᱟᱢᱚᱜ ᱜᱮᱭᱟ ᱚᱱᱟ ᱩᱫ ᱠᱚᱫᱚ ᱧᱟᱢᱚᱜ ᱜᱮᱭᱟ ᱡᱟᱦᱟᱸ ᱚᱱᱟ ᱯᱟᱞᱟᱣ ᱠᱚ ᱚᱱᱟ ᱵᱩᱥᱩᱵ ᱠᱚ ᱥᱮᱭᱟ ᱵᱟᱲᱟ ᱠᱚᱜᱼᱟ᱾ ᱚᱱᱟ ᱠᱚ ᱚᱱᱟ ᱠᱚ ᱞᱟᱛᱟᱨ ᱨᱮᱜᱮ ᱦᱩᱭᱩᱜ ᱜᱮᱭᱟ ᱟᱨ ᱚᱱᱟ ᱠᱚ ᱠᱚ ᱾ ᱛᱚᱨᱟᱜ ᱥᱚᱨᱦᱟᱣ ᱞᱮᱠᱷᱟᱡ ᱜᱮ ᱧᱟᱢᱚᱜᱼᱟ ᱠᱚᱫᱚ ᱾
ᱟᱪᱪᱷᱟ ᱟᱪᱪᱷᱟ᱾ ᱛᱟᱞᱦᱮ ᱢᱮᱱ ᱫᱟᱹᱞᱤᱧ ᱟᱹᱵᱤ ᱫᱚ ᱛᱟᱞᱮᱜ ᱢᱟᱱᱮ ᱚᱱᱛᱮ ᱫᱚ ᱮᱸ ᱮᱱᱟ ᱢᱚᱛᱟᱢ ᱩᱫ ᱠᱚ ᱚᱨᱛᱩᱫ ᱛᱩᱫ ᱩᱫ ᱨᱩᱟᱹᱲ ᱚᱨᱛᱩᱫ ᱩᱫ᱾ ᱠᱚᱫᱚ ᱚᱱᱟ ᱠᱚᱫᱚ ᱵᱟᱝ ᱚᱢᱚᱱᱚᱜ ᱜᱤᱭᱟ?
ᱚᱢᱚᱱ ᱫᱚ ᱵᱟᱝ ᱚᱢᱚᱱᱚᱜ ᱜᱮᱭᱟ ᱚᱱᱟ ᱠᱚᱫᱚ ᱵᱤᱥᱤᱨ ᱵᱷᱟᱜᱽ ᱱᱤᱛᱚᱜ ᱟᱞᱮ ᱥᱮᱜ ᱫᱚ ᱚᱱᱟ ᱤᱭᱟᱹ ᱦᱚᱜᱼᱚᱭ ᱯᱟᱦᱟᱲ ᱮᱞᱟᱠᱟ ᱫᱚ ᱵᱟᱝ ᱠᱟᱱᱟ ᱛᱚ ᱵᱩᱨᱩ ᱫᱤᱥᱚᱢ ᱫᱚ᱾ ᱡᱟᱦᱟᱸ ᱫᱚ ᱥᱚᱢᱟᱱ ᱮᱞᱟᱠᱟ ᱨᱮ ᱩᱱᱟᱹᱜ ᱵᱟᱝ ᱦᱩᱭ ᱵᱟᱲᱟᱭ ᱜᱮᱭᱟ᱾
ᱦᱩᱸ ᱛᱟᱞᱦᱮ ᱡᱚᱢ ᱫᱚ ᱵᱤᱱ ᱡᱚᱢ ᱵᱟᱲᱟᱣ ᱟᱠᱟᱜ ᱜᱮᱭᱟ?
ᱦᱳᱭ ᱡᱚᱢ ᱫᱚᱞᱤᱧ ᱡᱚᱢ ᱵᱟᱲᱟᱣ ᱟᱠᱟᱜ ᱜᱮᱭᱟ᱾
ᱱᱮᱛᱟ ᱨᱤᱧ ᱫᱚ ᱫᱚᱢᱮ ᱩᱫᱽ ᱠᱚ ᱯᱩᱴᱠᱟᱹ ᱠᱚ ᱫᱚᱢᱮ ᱚᱢᱚᱱᱚᱜ
ᱦᱩᱸ ᱦᱩᱸ ᱟᱪᱷᱟ ᱦᱮ ᱚᱱᱟ ᱠᱚ ᱡᱚᱢ ᱨᱮᱫᱚ ᱪᱮᱜ ᱞᱮᱠᱟ ᱛᱮ ᱴᱮᱥ ᱟᱭᱠᱟᱹᱜ ᱜᱮᱭᱟ? ᱜᱚᱝᱠᱮ ᱵᱟᱝ ᱫᱚ ᱚᱱᱟ ᱡᱚᱢ ᱠᱟᱛᱮᱜ ᱡᱟᱦᱟᱸ ᱞᱮᱠᱟᱱᱟᱜ ᱤᱭᱟᱹᱧ ᱧᱟᱢᱚᱜ ᱜᱮ ᱩᱯᱚᱠᱟᱨ ᱞᱮᱠᱟ ᱡᱮ ᱵᱟᱝ ᱦᱚᱲᱢᱚ ᱥᱮᱜ ᱞᱮᱠᱟ ᱛᱮ ᱵᱷᱟᱞᱤ?
ᱴᱷᱤᱠ ᱚᱝᱠᱟ ᱫᱚ ᱵᱟᱝ ᱡᱟᱦᱟᱸ ᱫᱚ ᱡᱟᱦᱟᱸ ᱞᱮᱠᱟ ᱵᱚᱱ ᱡᱚᱢ ᱵᱟᱲᱟᱭ ᱜᱮᱭᱟ ᱚᱱᱟ ᱠᱷᱚᱱᱟᱜ ᱴᱷᱤᱠ ᱵᱷᱟᱜᱤ ᱧᱚᱜ ᱵᱩᱡᱷᱟᱹᱜᱼᱟ᱾
ᱦᱩᱸᱻ᱾
ᱢᱤᱫᱴᱮᱡ ᱥᱤᱵᱤᱞ ᱧᱚᱜ ᱵᱩᱡᱷᱟᱹᱜᱼᱟ ᱡᱟᱦᱟᱸ ᱫᱚ᱾
ᱦᱳᱭ᱾
ᱚᱝᱠᱟ ᱨᱟᱱ ᱠᱟᱹᱢᱤ ᱨᱮ ᱮᱢᱟ ᱚᱝᱠᱟ ᱞᱮᱠᱟᱱᱟᱜ ᱫᱚ ᱵᱟᱝ ᱠᱟᱱᱟ᱾
ᱛᱟᱞᱦᱮ ᱠᱷᱟᱱ ᱜᱚᱝᱠᱮ ᱦᱮᱸᱜ-ᱮ ᱱᱤᱛᱚᱜ ᱡᱟᱦᱟᱸ ᱧᱮᱞᱚᱜ ᱠᱟᱱᱟ ᱵᱟᱹᱫ ᱵᱟᱹᱭᱦᱟᱹᱲ ᱠᱚᱨᱮ ᱡᱟᱦᱟᱸ ᱠᱚ ᱞᱮᱸᱰᱮᱜ ᱠᱚ ᱧᱟᱢᱚᱜ ᱠᱟᱱ᱾ ᱛᱮᱸᱦᱮᱱ ᱠᱟᱱ ᱛᱟᱦᱮᱱᱚᱜ ᱩᱱᱠᱩ ᱠᱚ ᱱᱤᱛᱚᱜ ᱦᱮᱸ ᱧᱮᱞ ᱦᱚᱸ ᱵᱟᱠᱚ ᱧᱮᱞ ᱛᱤᱭᱟᱜᱚᱜ ᱠᱟᱱ ᱡᱟᱦᱟᱸ ᱠᱟᱨᱚᱱ ᱛᱮ ᱚᱱ ᱛᱤᱥ᱾ ᱠᱷᱮᱛ ᱠᱚ ᱵᱚᱱ ᱞᱟᱜᱟᱜ ᱠᱟᱱᱛᱮ ᱛᱤᱥ ᱠᱚ ᱠᱷᱮᱛ ᱠᱚᱨᱮ ᱵᱚᱱ ᱞᱟᱜᱟᱜ ᱠᱟᱱᱛᱮ ᱤᱱᱟᱹᱜ ᱵᱟᱝ ᱵᱟᱠᱚ ᱧᱮᱞᱚᱜ ᱠᱟᱱ ᱾
ᱦᱳᱭ ᱦᱳᱭ ᱢᱟᱱᱮ ᱦᱮᱸ ᱚᱱᱟ ᱫᱚ ᱢᱟᱜᱚᱜ ᱠᱟᱱᱟ ᱠᱚ ᱥᱮ ᱢᱟᱜ ᱢᱟᱱᱮ ᱢᱟᱜ ᱵᱟᱸᱰᱤᱜ ᱠᱟᱱᱟ ᱠᱚ ᱾ ᱵᱩᱡᱷᱟᱹᱜ ᱠᱟᱱᱟ ᱠᱚ ᱚᱱᱟ ᱛᱮ ᱵᱟᱝ ᱠᱚ ᱧᱟᱢᱚᱜ ᱠᱟᱱᱟ ᱾
ᱦᱩᱸ ᱾
ᱟᱹᱰᱤ ᱠᱚᱢ ᱠᱚ ᱧᱟᱢᱚᱜ ᱠᱟᱱᱟ, ᱡᱟᱦᱟᱸᱭ ᱞᱟᱛ ᱫᱚᱢᱮ ᱞᱟᱛᱟᱨ ᱧᱚᱜ ᱨᱮ ᱢᱮᱱᱟᱜ ᱠᱚᱣᱟ ᱥᱮ ᱡᱟᱦᱟᱸᱭ ᱵᱟᱭ ᱢᱟᱜ ᱛᱤᱭᱟᱹᱜᱚᱜ ᱠᱟᱱᱟ ᱾ ᱚᱱᱮ ᱚᱱᱠᱟᱱ ᱠᱚ ᱵᱟᱧᱪᱟᱣ ᱢᱮᱱᱟᱜ ᱠᱚ ᱵᱟᱠᱷᱟᱱ ᱦᱚᱭᱛᱚ ᱠᱚ ᱜᱩᱡᱩᱜ ᱢᱤᱫ ᱯᱚᱠᱠᱷᱮ ᱫᱚ ᱢᱤᱫ ᱯᱚᱠᱠᱷᱮ ᱫᱚ ᱚᱱᱟ ᱴᱮᱠᱴᱟᱨᱠ ᱢᱮᱠᱴᱟᱨ ᱠᱚᱛᱮ ᱥᱤ ᱫᱚ ᱵᱟᱝ ᱴᱷᱤᱠᱟ, ᱱᱟᱦᱮᱞ ᱛᱮᱜᱮ ᱵᱷᱟᱜᱤᱭᱟ ᱾
ᱦᱳᱭ ᱦᱳᱭ ᱱᱟ-ᱱᱟᱦᱮᱞ ᱛᱤᱫᱚ ᱤᱱᱟᱹᱜ ᱤᱭᱟᱹ ᱦᱟ-ᱦᱟᱥᱟ ᱠᱚᱦᱚᱸ ᱵᱟᱝ ᱜᱮᱡᱮᱨᱚᱜ ᱠᱟᱱᱟ ᱥᱮ ᱤᱱᱟᱹ ᱠᱷᱟᱜ ᱩᱝᱠᱩ ᱞᱮᱸᱰᱮᱜ ᱮᱢᱟᱱ ᱠᱚᱦᱚᱸ ᱵᱟᱠᱚ ᱜᱚᱡᱚᱜ ᱜᱚᱡᱚᱜᱼᱟ ᱵᱟᱝ ᱵᱟᱝ ᱠᱩᱜᱤ ᱞᱟᱛᱟᱨ ᱨᱮᱱᱟᱜ ᱦᱟ-ᱦᱟᱥᱟ ᱠᱚ ᱚᱱᱟ ᱪᱚ-ᱪᱚᱴ ᱥᱮᱠᱚ ᱵᱷᱳᱨ ᱠᱚᱭ ᱨᱟᱠᱟᱵ ᱫᱟ ᱚᱱᱟ ᱛᱮ ᱟᱨᱦᱚᱸ ᱱᱟᱣᱟ ᱱᱟᱣᱟᱱᱟᱜ ᱞᱟᱛᱟᱨ ᱦᱟ-ᱦᱟ ᱥᱟᱦᱟᱨ ᱠᱚ ᱡᱟ ᱛᱟᱦᱮᱱ ᱠᱟᱱᱟ ᱚᱱᱟ ᱠᱚ ᱪᱚᱲ ᱥᱮᱜ ᱨᱟᱠᱟᱜ ᱦᱤᱡᱩᱜ ᱠᱟᱱᱟ ᱵᱟᱝ ᱢᱟ ᱚᱱᱟ ᱛᱮ ᱟᱨᱦᱚᱸ ᱵᱷᱟᱞᱞᱮ ᱢᱚᱸᱡᱽ ᱜᱤ ᱯᱷᱚᱥᱚᱞ ᱠᱚ ᱦᱩᱭᱩᱜ ᱠᱟᱱᱟ᱾
ᱦᱳᱭ, ᱦᱳᱭ ᱾ ᱵᱟᱝ ᱨᱮ ᱱᱮᱛᱟᱨ ᱫᱚ ᱮᱢᱱᱤ ᱛᱮᱢᱱᱤ ᱟᱹᱰᱤ ᱪᱟᱸᱬ ᱜᱤ ᱯᱷᱚᱥᱚᱞ ᱠᱚ ᱦᱩᱭᱩᱜ ᱠᱟᱱᱟ ᱟᱥᱚᱞ ᱨᱮᱫᱚ ᱚᱱᱮ ᱥᱟᱨ ᱠᱚ ᱵᱚᱱ ᱮᱢᱟᱜ ᱠᱟᱱᱟ ᱥᱮ, ᱛᱟᱯᱚᱨᱮ ᱨᱟᱱ ᱠᱚ ᱵᱚᱱ ᱮᱢᱟᱣᱟᱜ ᱠᱟᱱᱟ ᱢᱟᱱᱮ ᱠᱚᱢ ᱫᱤᱱ ᱛᱮ ᱟ. ᱴᱩᱢᱟᱹᱴᱩ ᱦᱟᱨᱟᱜ ᱨᱮᱱᱟᱜ ᱾
ᱦᱳᱭ, ᱡᱟᱦᱟᱸ ᱫᱚ ᱚᱱᱮ ᱯᱩᱞᱴᱤ ᱯᱷᱟᱨᱚᱢ ᱠᱚᱨᱮ ᱩᱱᱠᱩ ᱯᱩᱞᱴᱤ ᱡᱟᱦᱟᱸ ᱮᱸᱻ ᱵᱟᱨ ᱢᱟᱥ ᱞᱟᱜᱟᱣ ᱟᱠᱚᱣᱟ ᱩᱱ ᱚᱱᱟ ᱡᱟᱜᱟ ᱨᱮ ᱰᱮᱲ ᱢᱟᱥ ᱛᱮᱜᱤ ᱠᱩ ᱡᱟᱸᱦᱟ ᱤᱧᱡᱤᱥᱮᱱ ᱛᱤ ᱫᱚ ᱦᱚᱲᱢᱚ ᱠᱩ ᱦᱩᱭ ᱦᱚᱪᱚᱭᱮᱫ ᱛᱟᱠᱚᱣᱟ᱾
ᱦᱳᱭ, ᱦᱳᱭ ᱾
ᱚᱱ-ᱚᱱᱟ ᱠᱟᱨᱚᱱ ᱛᱮ ᱚᱱᱟ ᱯᱩᱞᱴᱤ ᱡᱤᱞ ᱡᱚᱢ ᱫᱚ ᱚᱱᱮ ᱮᱸᱜ ᱚᱠᱚᱭᱟᱜ ᱢᱟ ᱜᱮᱥ ᱦᱩᱭ ᱧᱟᱢᱮᱜ ᱠᱩ ᱡᱟᱦᱟᱸ ᱠᱟᱨᱚᱱ ᱛᱮ ᱢᱤᱫ ᱫᱷᱟᱣ ᱢᱚ ᱚᱱᱮᱜ ᱞᱚᱠᱰᱟᱣᱩᱱ ᱞᱟᱦᱟᱨᱮ ᱡᱟᱦᱟᱸ ᱚᱱᱟ ᱠᱚ ᱟᱹᱰᱤ ᱟᱸᱴ ᱥᱚᱥᱛᱟ ᱛᱮᱠᱩᱡ ᱧᱟᱢᱚᱜ ᱠᱟᱱ ᱛᱟᱦᱮᱱᱟ᱾ ᱵᱟᱝᱢᱟ ᱩᱱᱠᱩ ᱴᱷᱮᱡ ᱜᱮ ᱮᱸ ᱪᱮᱫ ᱞᱮᱠᱟ ᱱᱟᱜ ᱟᱨ ᱟᱡᱟᱨ ᱥᱮ ᱪᱮᱫ ᱛᱮᱦᱮᱸ ᱠᱟᱱ ᱥᱮᱪᱮᱜ ᱚᱱᱟ ᱛᱮ ᱟᱨᱚ ᱩᱝᱠᱩ ᱯᱩᱞᱴᱤ ᱠᱩ ᱚᱱᱟ ᱦᱟᱥᱟ ᱵᱷᱤᱛᱤᱨ ᱨᱮ ᱠᱩ ᱛᱚᱯᱟᱣ ᱠᱩ ᱠᱟᱱ ᱛᱟᱦᱮᱱᱚᱜ ᱾
ᱦᱳᱭ, ᱦᱳᱭ, ᱦᱳᱭ, ᱦᱳᱭ ᱾
ᱛᱟᱦᱮᱞᱮ ᱜᱚᱝᱠᱮ ᱡᱤᱞᱻ ᱫᱚ ᱚᱠᱟ ᱴᱟᱜ ᱡᱤᱞ ᱡᱚᱢ ᱞᱮᱠᱷᱟᱡ ᱪᱤᱞᱤ ᱵᱤᱥᱤ ᱵᱷᱟᱞᱤ ᱜᱮᱭᱟ ᱥᱮᱪᱮ ᱫᱤᱥᱤ ᱥᱤᱢ ᱵᱟᱝ ᱫᱚ ᱠᱷᱟᱹᱥᱤ ᱠᱩ ᱯᱟᱴᱷᱟ ᱠᱩ ᱥᱮ ᱟᱨᱦᱚᱸ ᱦᱚᱸ ᱟᱭᱢᱟ ᱞᱮᱠᱟᱱᱟᱜ ᱡᱤᱞ ᱢᱮᱱᱟᱜ ᱟᱠᱟᱫᱟ᱾ ᱚᱠᱟ ᱴᱟᱜ ᱡᱤᱞ ᱡᱚᱢ ᱞᱮ ᱡᱚ ᱡᱤᱞ ᱡᱚᱢ ᱞᱮᱠᱷᱟᱜ ᱵᱷᱟᱞᱤᱭᱟ?
ᱡᱚᱢ ᱵᱚᱞᱛᱮ ᱫᱚ ᱦᱩᱭᱩᱜ ᱠᱟᱱᱟ ᱯᱳᱞᱴᱨᱤ ᱡᱚᱢ ᱫᱚ ᱵᱟᱝ ᱡᱚᱢ ᱜᱮ ᱵᱷᱟᱜᱮᱭᱟ ᱯᱳᱞᱴᱨᱤ ᱡᱤᱞ ᱫᱚ᱾ ᱚᱱᱟ ᱫᱚ ᱵᱟᱝ ᱡᱚᱢ ᱜᱤ ᱵᱷᱟᱹᱜᱤᱭᱟ ᱪᱮᱫᱟᱜ ᱥᱮ ᱱᱚᱛᱮ ᱫᱚ ᱢᱟᱱᱮ ᱟᱹᱰᱤ ᱠᱚᱢ ᱫᱤᱱ ᱨᱮᱱ ᱡᱤᱱᱤᱥ ᱥᱮ᱾
ᱦᱩᱸ ᱦᱩᱸ
ᱢᱟᱱᱮ ᱤᱱᱡᱮᱠᱥᱮᱱ ᱠᱚ ᱮᱢᱟᱣ ᱠᱚ ᱠᱟᱱᱟ ᱨᱟᱱ ᱠᱚ ᱮᱢᱟᱣ ᱠᱟᱱᱟ ᱟᱹᱰᱤ ᱪᱚᱸᱬᱮ ᱠᱚ ᱦᱟᱨᱟᱜ ᱠᱟᱱᱟ᱾
ᱦᱩᱸ ᱦᱩᱸ ᱡᱟᱦᱟᱸ ᱫᱚ
ᱵᱟᱹᱠᱤ ᱵᱟᱹᱠᱤ ᱫᱚ ᱵᱚᱨᱚᱝ ᱴᱷᱤᱠ ᱜᱮᱭᱟ ᱵᱟᱹᱠᱤ ᱡᱤᱞ ᱠᱚᱫᱚ ᱚᱱᱟ ᱫᱚ ᱵᱚᱨᱚᱝ ᱴᱷᱤᱠ ᱜᱮᱭᱟ᱾ ᱯᱳᱞᱴᱨᱤ ᱡᱤᱞ ᱫᱚ ᱟᱱᱮ ᱟᱹᱰᱤ ᱠᱚᱢ ᱫᱤᱱ ᱛᱮᱠᱚ ᱦᱟᱨᱟᱜ ᱠᱟᱱᱟ ᱠᱚ᱾ ᱨᱟᱱ ᱠᱚ ᱮᱢᱟᱣ ᱠᱚ ᱠᱟᱱᱟ ᱚᱱᱟ ᱜᱮ ᱵᱚᱱ ᱡᱚᱢ ᱫᱟ᱾ ᱛᱟᱯᱚᱨᱮ ᱦᱟᱱᱟ ᱱᱤᱭᱟᱹ ᱨᱳᱜᱽ ᱟᱡᱟᱨ ᱦᱩᱭᱩᱜ ᱠᱟᱱ ᱛᱟᱵᱚᱱᱟ᱾
ᱦᱩᱸ ᱦᱩᱸ ᱡᱟᱦᱟᱸ ᱠᱟᱨᱚᱱ ᱛᱮᱫᱚ ᱟᱵᱚᱣᱟᱜ
ᱚᱱᱟ ᱠᱷᱚᱱᱟᱜ ᱫᱮᱥᱤ ᱫᱮᱥᱤ ᱵᱚᱨᱚᱝ ᱫᱮᱥᱤ ᱥᱤᱢ ᱵᱚᱨᱚᱝ ᱩᱱᱠᱩ ᱫᱚ ᱵᱚᱨᱚᱝ ᱴᱷᱤᱠ ᱜᱮᱭᱟ᱾
ᱦᱚᱭ ᱫᱮᱥᱤ ᱥᱤᱢ ᱡᱚᱢ ᱦᱚᱸ ᱵᱷᱟᱞᱮ ᱜᱮᱭᱟ ᱡᱟᱦᱟᱸ ᱫᱚ ᱩᱝᱠᱩ ᱩᱱᱠᱩᱣᱟᱜ ᱡᱤᱞ ᱵᱟ ᱵᱤᱞᱤ ᱡᱚᱢ ᱵᱤᱞᱤ ᱡᱚᱢ ᱞᱮᱠᱷᱟᱡ ᱵᱷᱟᱹᱞᱤ ᱜᱤ ᱩᱱᱠᱩᱣᱟᱜ ᱡᱟᱦᱟᱸ ᱠᱚᱨᱮ ᱟᱵᱚᱣᱟᱜ ᱦᱚᱲᱢᱚ ᱨᱮᱱᱟᱜ ᱡᱟᱦᱟᱸ ᱤᱞ
ᱦᱳᱭ ᱦᱳᱭ
ᱮᱜᱸ ᱡᱟᱦᱟᱸ ᱠᱩ
ᱦᱩᱸᱸᱸ ᱧᱟᱢᱚᱜ ᱜᱮᱭᱟ ᱠᱚ ᱵᱟᱸᱵᱤ ᱠᱚᱫᱚ ᱢᱟᱱᱮ